ᱦᱮᱸ ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱜᱚᱝᱠᱮ᱾ ᱜᱚᱝᱠᱮ ᱟᱫᱚ ᱱᱟᱯᱟᱭ ᱵᱟᱲᱟ ᱜᱮᱥᱮ ᱚᱠᱟ ᱞᱮᱠᱟ?
ᱦᱮᱸ ᱱᱟᱯᱟᱭ ᱵᱟᱲᱟ ᱜᱮ᱾ ᱱᱚᱜ- ᱚᱭ ᱛᱚ ᱫᱟᱠᱟ ᱡᱚᱢ ᱠᱟᱛᱮᱫ ᱱᱚᱰᱤᱧ ᱫᱩᱲᱩᱵ ᱵᱟᱲᱟᱭ ᱠᱟᱱᱟ ᱨᱟᱪᱟ ᱥᱮᱱ ᱨᱮ᱾
ᱟᱫᱚ ᱜᱚᱝᱠᱮ ᱚᱱᱛᱮ ᱫᱚ ᱚᱠᱟ ᱞᱮᱠᱟ ᱢᱟᱱᱮ? ᱪᱮᱜ ᱠᱚᱵᱮᱱ ᱪᱤᱠᱟᱹ ᱵᱟᱲᱟᱭ ᱫᱚ ᱟᱹᱛᱩ ᱫᱤᱥᱚᱢ ᱠᱚᱨᱮ ᱥᱮ ᱚᱠᱟ ᱢᱮᱥ ᱠᱚᱨᱮ ᱜᱮ?
ᱦᱮᱸ ᱛᱚ ᱟᱹᱛᱩ ᱫᱤᱥᱚᱢ ᱠᱚᱨᱮ ᱜᱮ
ᱟᱪᱪᱷᱟ ᱚᱱᱛᱮ ᱫᱚ ᱛᱟᱦᱚᱞᱮ ᱚᱠᱟᱞᱮᱠᱟ ᱢᱟᱱᱮ ᱩᱝᱠᱩ ᱡᱤᱵᱽ-ᱡᱤᱭᱟᱹᱞᱤ ᱠᱩ ᱚᱠᱟ ᱞᱮᱠᱟ ᱢᱮᱱᱟᱜ ᱵᱟᱲᱟ ᱠᱚᱣᱟ ᱵᱟᱝ ᱜᱮ
ᱜᱚᱝᱠᱮ ᱡᱤᱵᱽᱼᱡᱤᱭᱟᱹᱞᱤ ᱠᱚᱫᱚ ᱱᱚᱛᱮ ᱨᱮᱫᱚ ᱞᱟᱜᱟᱛᱟᱲ ᱜᱮ ᱢᱮᱱᱟᱜ ᱠᱟᱜ ᱠᱚᱣᱟ ᱟᱞᱮ ᱫᱚ ᱵᱩᱨᱩ, ᱵᱩᱨᱩ ᱫᱤᱥᱚᱢ, ᱵᱩᱨᱩ ᱫᱤᱥᱚᱢ ᱫᱷᱟᱨᱮ ᱛᱚ ᱡᱚᱛᱚᱢ ᱢᱤᱫ ᱜᱮ ᱡᱤᱵᱽ-ᱡᱤᱭᱟᱹᱞᱤ ᱢᱮᱱᱟᱜ ᱠᱚᱣᱟ᱾
ᱦᱮᱸ
ᱡᱟᱦᱟᱸ ᱫᱚ ᱢᱟᱨᱟᱝ ᱢᱟᱨᱟᱝ ᱦᱟᱹᱛᱤ ᱢᱮᱱᱟᱜ ᱠᱚᱣᱟ ᱛᱟᱯᱚᱨᱮ ᱪᱮᱬᱮ, ᱪᱮᱬᱮ ᱪᱩᱯᱨᱩᱡ ᱢᱮᱱᱟᱜ ᱠᱚᱣᱟ᱾ ᱚᱱᱠᱟ ᱟᱹᱰᱤᱜᱟᱱ ᱠᱩᱞ ᱵᱟᱱᱟ ᱟᱹᱰᱤᱜᱟᱱ ᱢᱮᱱᱟᱜ ᱠᱚᱣᱟ᱾
ᱟᱪᱪᱷᱟ ᱜᱚᱝᱠᱮ ᱛᱟᱦᱚᱞᱮ ᱢᱮᱱᱫᱟᱹᱧ ᱛᱟᱦᱚᱞᱮ ᱟᱯᱮ ᱥᱮᱱ ᱫᱚ ᱛᱟᱦᱚᱞᱮ ᱚᱱᱠᱟ ᱦᱟᱹᱠᱩ ᱠᱩᱫᱚ ᱚᱠᱟ ᱞᱮᱠᱟ ᱢᱟᱱᱮ ᱪᱟᱥ ᱵᱟᱲᱟ ᱠᱚᱣᱟ ᱠᱩ ᱥᱮ, ᱚᱝᱠᱟ ᱢᱟᱱᱮ ᱡᱟᱦᱟᱸ ᱠᱷᱮᱛ ᱠᱚᱨᱮ ᱠᱚ ᱧᱟᱢᱚᱜᱼᱟ ᱩᱝᱠᱩ ᱩᱝᱠᱩ ᱠᱚᱜᱮ᱾
ᱜᱚᱝᱠᱮ ᱟᱞᱮ ᱢᱟ, ᱟᱞᱮ ᱥᱮᱱ ᱢᱟ ᱚᱱᱠᱟ ᱫᱟᱜ ᱠᱚᱢᱟ ᱵᱟᱝ ᱵᱟᱝ ᱛᱟᱦᱮᱱ ᱜᱮᱭᱟ ᱛᱚ ᱠᱷᱩᱵ ᱚᱱᱠᱟ ᱟᱞᱮ ᱥᱮᱱ ᱫᱚ ᱫᱟᱜ ᱦᱚᱸ ᱵᱟᱝ ᱤᱭᱟᱹᱜᱼᱟ᱾ ᱞᱤᱸᱜᱤᱭᱟᱠᱟᱱ ᱨᱮᱜᱮ ᱛᱟᱦᱮᱱᱟ ᱠᱷᱩᱵ ᱵᱟᱝ ᱤᱭᱟᱹᱜᱼᱟ ᱾ ᱱᱚᱝᱠᱟ ᱵᱟᱝ ᱛᱤᱸᱜᱩᱱᱟ ᱟᱸᱦ ᱟᱸᱦ
ᱛᱟᱦᱚᱞᱮ ᱚᱱᱠᱟ ᱦᱟᱹᱠᱩ ᱪᱟᱥ ᱠᱚᱫᱚ ᱦᱟᱹᱠᱩ ᱪᱟᱥ ᱠᱚᱫᱚ ᱵᱟᱝ ᱜᱮ ᱥᱮ ᱪᱮᱫ ᱚᱠᱟ ᱞᱮᱠᱟ?
ᱵᱟᱝᱜᱮ ᱱᱚᱛᱮ ᱫᱚ ᱟᱞᱮ ᱫᱚ ᱦᱟᱹᱠᱩ ᱠᱚᱫᱚ ᱵᱟᱞᱮ ᱪᱟᱥ ᱠᱚᱣᱟ ᱾ ᱱᱚᱛᱮ ᱫᱚ ᱡᱟ ᱩᱱᱠᱩ
ᱫᱟᱜ ᱡᱟᱹᱲᱤ ᱞᱮᱠᱷᱟᱱ ᱜᱮ ᱤᱱ ᱡᱚᱠᱷᱚᱡ ᱜᱮᱞᱮ ᱧᱟᱢ ᱵᱟᱲᱟ ᱠᱚᱣᱟ ᱤᱱ ᱡᱚᱠᱷᱚᱡ ᱜᱮᱞᱮ ᱡᱚᱢ ᱵᱟᱲᱟ ᱠᱚᱣᱟ ᱵᱟᱝᱠᱷᱟᱱ ᱱᱚᱛᱮ ᱫᱚ ᱚᱱᱠᱟ ᱦᱟᱹᱠᱩ ᱪᱟᱥ ᱠᱚᱫᱚ ᱵᱟᱝ ᱦᱟᱹᱠᱩ ᱪᱟᱥ ᱠᱚ ᱞᱮᱠᱷᱟᱱ ᱫᱟᱜ ᱵᱟᱞᱮ ᱧᱟᱢᱟ ᱱᱚᱛᱮ ᱫᱟᱜ ᱠᱩ ᱠᱟᱹᱴᱤᱡ ᱞᱮ ᱥᱚᱢᱚᱥᱥᱟ ᱜᱮᱭᱟ ᱾
ᱢᱮᱱᱫᱟᱹᱧ ᱛᱟᱦᱚᱞᱮ ᱜᱚᱝᱠᱮ ᱟᱞᱮ ᱥᱮᱱ ᱫᱚ ᱢᱟᱱᱮ ᱵᱮᱥᱤᱨ ᱵᱷᱟᱜᱽ ᱜᱮ ᱢᱟᱱᱮ ᱱᱚᱜᱼᱚᱭ ᱱᱚᱣᱟ ᱥᱚᱨ ᱥᱚᱨᱠᱟᱨ ᱛᱚᱨᱚᱯᱷ ᱠᱷᱚᱱ ᱡᱟᱦᱟᱸ ᱜᱟᱹᱰᱭᱟᱹ ᱠᱚᱠᱚ ᱞᱟ ᱵᱟᱲᱟ ᱦᱚᱪᱚ ᱟᱠᱟᱫᱟ ᱾
ᱦᱮᱸ
ᱟᱫᱚ ᱚᱱᱟ ᱠᱚᱨᱮ ᱜᱮ ᱚᱱᱟ ᱠᱚᱨᱮ ᱜᱮ ᱱᱟᱦᱟᱜ ᱟᱫᱚ ᱦᱟᱹᱠᱩ ᱠᱚᱫᱚ ᱪᱟᱥ ᱵᱟᱲᱟ ᱦᱩᱭ ᱠᱟᱱᱟ ᱟᱫᱚ ᱦᱟᱹᱠᱩ ᱪᱟᱥ ᱠᱚᱜᱮ ᱚᱠᱟᱞ ᱠᱟᱨᱟ ᱢᱟᱱᱮ ᱡᱚᱢᱟᱜ ᱠᱚᱫᱚ ᱚᱠᱟ ᱞᱮᱠᱟ ᱮᱢ ᱵᱟᱲᱟ ᱦᱩᱭᱩᱜᱼᱟ ᱠᱟᱹᱴᱤᱡ ᱵᱤᱱ ᱵᱟᱲᱟᱭᱟ ᱥᱮ ᱵᱟᱝ ᱠᱟᱹᱴᱤᱡ ᱯᱚᱨᱟᱢᱚᱨᱥᱚ ᱵᱤᱱ ᱮᱢᱟ ᱞᱮᱠᱷᱟᱱ ᱱᱟᱯᱟᱭ ᱠᱚᱜᱼᱟ ᱾
ᱜᱚᱝᱠᱮ ᱦᱟᱹᱠᱩ ᱡᱚᱢᱟᱜ ᱫᱚᱞᱤᱧ ᱠᱤᱪᱷᱩᱴᱟ ᱞᱤᱧ ᱵᱟᱲᱟᱭᱟ ᱞᱤᱧ ᱟᱸᱡᱚᱢ ᱟᱠᱟᱫ ᱠᱚᱣᱟ ᱡᱟᱦᱟᱸ ᱛᱚ ᱱᱮ ᱯᱟᱹᱦᱤᱞ ᱦᱟᱯᱲᱟᱢ ᱛᱟᱠᱚ ᱠᱚ ᱞᱟᱹᱭ ᱵᱟᱲᱟ ᱟᱠᱟᱫ ᱛᱟᱦᱮᱸᱱ ᱦᱟᱠᱩ ᱪᱟᱥ ᱫᱚ ᱦᱟᱠᱩ ᱵᱤᱱ ᱪᱟᱥ ᱦᱟᱠᱩ ᱵᱤᱱ ᱪᱟᱥ ᱟᱠᱟᱫ ᱠᱚᱣᱟ
ᱦᱮᱸ ᱦᱟᱹᱠᱩ ᱞᱤᱧ ᱪᱟᱥ ᱟᱠᱟᱫ ᱠᱚᱣᱟ ᱟᱨ ᱦᱟᱹᱠᱩ ᱫᱚ ᱩᱱᱠᱩ ᱨᱩᱭ ᱠᱟᱛᱞᱟ ᱛᱟᱨᱯᱚᱨᱮ ᱵᱳᱣᱟᱲ ᱢᱮᱱᱟᱜ ᱠᱚᱣᱟ ᱾ ᱵᱟᱹᱣᱩᱞ ᱢᱮᱱᱟᱜ ᱠᱚᱣᱟ ᱾ ᱟᱨ ᱱᱩᱠᱩ ᱠᱚ ᱦᱟᱸᱜ ᱞᱤᱧ ᱪᱟᱥ ᱟᱠᱟᱫ ᱠᱚᱣᱟ ᱱᱟᱜ ᱾
ᱦᱮᱸ ᱦᱮᱸ ᱜᱚᱝᱠᱮ ᱩᱱᱠᱩ ᱫᱚ ᱠᱟᱹᱴᱤᱡ ᱧᱚᱜ ᱨᱮᱜᱮᱵᱱ ᱦᱟᱛᱟᱣ ᱠᱟᱜ ᱠᱚᱣᱟ ᱥᱮ ᱚᱱᱠᱟ ᱥᱮᱬᱟ ᱧᱚᱜ ᱠᱟᱛᱮᱜ ᱜᱮ
ᱦᱮᱸ ᱢᱤᱫ ᱫᱷᱟᱣ ᱫᱚᱞᱤᱧ ᱦᱟᱛᱟᱣ ᱞᱮᱫ ᱠᱚ ᱛᱟᱦᱮᱱᱟ ᱠᱟᱹᱴᱤᱡ ᱨᱮᱜᱮ ᱡᱩᱚᱢ ᱠᱩ ᱚᱛ ᱟᱹᱛᱩ ᱡᱟᱦᱟᱸᱭ ᱠᱚ ᱦᱤᱡᱩᱜᱼᱟ ᱩᱱᱠᱩ ᱴᱷᱮᱱ ᱜᱮᱞᱤᱧ ᱦᱟᱛᱟᱣ ᱞᱮᱫ ᱠᱚ ᱛᱟᱦᱮᱱᱟ ᱟᱨ ᱫᱟᱣ ᱫᱚ ᱱᱟᱜ ᱡᱟᱦᱟᱸ ᱥᱚᱨᱠᱟᱨ ᱛᱚᱨᱚᱯᱷ ᱥᱮᱱ ᱠᱷᱚᱱᱟᱜ ᱠᱚ ᱮᱢ ᱞᱮᱱ ᱛᱟᱦᱮᱸᱱᱟ ᱢᱟᱱᱮ ᱡᱟᱦᱟᱸ ᱠᱚ ᱡᱟᱦᱟᱸ ᱠᱚ ᱜᱟᱹᱰᱭᱟᱹ ᱥᱚᱨᱠᱟᱨ ᱠᱷᱚᱱ ᱚᱱᱟ ᱞᱟ ᱞᱟ ᱦᱩᱭ ᱞᱮᱱᱟ ᱟᱫᱚ ᱚᱱᱟ ᱠᱚᱨᱮ ᱜᱮ ᱱᱟᱦᱟᱜ ᱦᱟᱹᱠᱩ ᱥᱚᱵ ᱥᱚᱨᱠᱟᱨ ᱠᱷᱚᱱᱟᱜ ᱦᱟᱹᱠᱩ ᱠᱚ ᱟᱲᱟᱜ ᱠᱚᱣᱟ ᱟᱲᱟᱜ ᱠᱚᱣᱟ ᱠᱚ ᱢᱮᱱ ᱢᱟᱱᱮ ᱩᱱᱠᱩ ᱫᱚ ᱩᱱᱠᱩ ᱦᱟᱠᱩ ᱫᱚ ᱦᱟᱠᱩ ᱫᱚ ᱚᱲᱟᱜ ᱢᱟᱱᱮ ᱡᱟᱦᱟᱸᱭ ᱜᱤᱰᱤᱭᱟ ᱩᱱᱤ ᱞᱟᱹᱜᱤᱫ ᱜᱮ ᱦᱟᱠᱩ ᱫᱚ ᱵᱟᱝᱠᱚ ᱦᱟᱛᱟᱣ ᱠᱚᱣᱟ
ᱟᱪᱷᱟ ᱾
ᱵᱜᱮ ᱦᱚᱸᱠᱚ ᱩᱱᱠᱩ ᱠᱚ ᱵᱟᱠᱷᱨᱟ ᱜᱮ ᱪᱮᱫ ᱡᱚᱢᱟᱜ ᱠᱚ ᱮᱢ ᱦᱩᱭᱩᱜᱼᱟ ᱚᱠᱟ ᱞᱮᱠᱟ ᱚᱱᱠᱟ ᱠᱚᱢᱟ ᱵᱟᱲᱟᱭ ᱵᱟᱟᱹᱩᱜᱱᱤᱡ ᱟᱫᱚ ᱚᱱᱟᱜᱮ ᱡᱩᱫᱤ ᱵᱤᱱ ᱞᱟᱹᱭ ᱞᱮ ᱠᱷᱟᱱ ᱠᱟᱹᱴᱤᱡ ᱱᱟᱯᱟᱭ ᱠᱚᱜᱼᱟ ᱾
ᱦ ᱦᱳᱭ ᱞᱤᱧ ᱟᱸᱡᱚᱢ ᱵᱟᱲᱟ ᱟᱠᱟᱫ ᱠᱚᱣᱟ ᱚᱱᱠᱟᱱ ᱡᱚᱢᱟᱜ ᱠᱚᱫᱚ ᱠᱚ ᱮᱢᱟ ᱠᱚᱣᱟ ᱾ ᱦᱮᱸ ᱟᱫᱚ ᱠᱟᱹᱴᱤᱡ ᱠᱟᱹᱴᱤᱡ ᱚᱱᱟ ᱾ ᱚᱱᱠᱟ ᱤᱭᱟᱹ ᱞᱮᱠᱟ ᱤᱭᱟᱹ ᱞᱮᱠᱟ ᱨᱟᱱ ᱞᱮᱠᱟ ᱧᱮᱞᱚᱜᱼᱟ ᱾
ᱟᱪᱷᱟ ᱾
ᱭᱩᱨᱤ ᱯᱚᱴᱟᱥ ᱠᱚᱵᱤᱱ ᱧᱮᱞ ᱟᱠᱟᱫᱼᱟ ᱛᱚ ᱾
ᱦᱮᱸ ᱦᱮᱸ
ᱚᱱᱮ ᱚᱱᱠᱟ ᱠᱟᱹᱴᱤᱡ ᱠᱟᱹᱴᱤᱡ ᱜᱮ ᱧᱮᱞᱚᱜᱼᱟ ᱟᱫᱚ ᱚᱱᱠ ᱜᱩᱲᱤ ᱞᱮᱠᱟ ᱜᱮ ᱧᱟᱢᱚᱜᱼᱟ ᱾ ᱟᱫᱚ ᱚᱱᱠᱟ ᱫᱚ ᱵᱟ ᱯᱮ ᱯᱮᱲᱟ ᱵᱤᱱ ᱮᱢᱟᱠᱚ ᱠᱷᱟᱱ ᱫᱚ ᱡᱟᱦᱟᱸ ᱫᱚᱠᱟᱱ ᱠᱚᱨᱮ ᱦᱚᱸ ᱵᱤᱱ ᱪᱟᱞᱟᱣ ᱞᱮᱱᱠᱷᱟᱱ ᱫᱚᱠᱚ ᱮᱢᱟ ᱵᱤᱱᱟ ᱾ ᱚᱱᱠᱟ ᱠᱷᱟᱫᱽᱫᱚ ᱚᱱᱠᱟ ᱦᱟᱹᱠᱩ ᱠᱷᱟᱫᱽ ᱫᱚᱵᱤᱱ ᱞᱟᱹᱭ ᱞᱮᱠᱷᱟᱱ ᱵᱤᱱ ᱧᱟᱢᱟ
ᱜᱚᱝᱠᱮ ᱜᱚᱝᱠᱮ ᱚᱱᱟ ᱫᱚ ᱚᱱᱟ ᱫᱚ ᱚᱠᱟᱞᱮᱠᱟ ᱢᱟᱱᱮ ᱜᱩᱦᱩᱢ ᱞᱮᱠᱟ ᱴᱟᱭᱤᱯ ᱛᱚ
ᱵᱟᱸᱜ ᱜᱩᱦᱩᱢ ᱠᱷᱚᱱᱟᱜ ᱫᱚ ᱠᱟᱹᱴᱤᱡ ᱦᱚᱯᱚᱱ ᱧᱚᱜᱚᱜᱼᱟ ᱜᱩᱦᱩᱢ ᱫᱚ ᱠᱟᱹᱴᱤᱡ ᱥᱮᱬᱟᱜᱟᱹ ᱦᱮᱸ ᱟᱫᱚ ᱚᱱᱟ ᱫᱚ ᱠᱟᱹᱴᱤᱡ ᱠᱟᱹᱴᱤᱡ ᱠᱟᱹᱴᱤᱡ ᱠᱟᱹᱴᱤᱡ ᱜᱮᱭᱟ ᱟᱫᱚ ᱚᱱᱟ ᱡᱩᱫᱤ ᱯᱮ ᱵᱮᱲᱟ ᱵᱮᱱ ᱮᱢᱟ ᱠᱚᱣᱟ ᱠᱤᱥ ᱛᱮᱚᱸ ᱵᱟᱝ ᱡᱚᱢ ᱞᱮᱠᱷᱟᱱ ᱜᱮ ᱠᱤᱪᱷᱩ ᱠᱚ ᱤᱭᱟᱹ ᱧᱚᱜᱚᱜᱼᱟ ᱥᱮᱬᱟᱜ ᱥᱮᱬᱟᱜ ᱟᱠ ᱤᱱᱟᱹ ᱯᱚᱨᱮ ᱤᱱᱟᱹ ᱛᱟᱞᱟᱨᱮ ᱢᱤᱫ ᱫᱷᱟᱣ ᱨᱟᱱ ᱮᱢ ᱦᱩᱭᱩᱜ ᱛᱟᱵᱤᱱᱟ ᱵᱷᱤᱴᱟᱢᱤᱱ ᱵᱮᱱ ᱮᱢᱟ ᱠᱚ ᱠᱷᱟᱱ ᱫᱚ
ᱜᱚᱝᱠᱮ ᱚᱱᱟ ᱵᱷᱤᱴᱟᱢᱤᱱ ᱫᱚ ᱚᱠᱟᱞᱮᱠᱟ ᱛᱟ ᱢᱟᱱᱮ ᱦᱟᱹᱠᱩ ᱜᱮᱞᱤᱧ ᱮᱢᱟ ᱠᱚᱣᱟ ᱥᱮ ᱚᱱᱠᱟ ᱫᱟᱜ ᱨᱮ ᱮᱢ ᱮᱢ ᱞᱮᱠᱷᱟᱱ ᱜᱮ ᱜᱟᱱᱚᱜᱼᱟ
ᱜᱟᱣᱟᱸ ᱫᱚ ᱫᱟᱜ ᱨᱮᱫᱚ ᱫᱟᱜ ᱨᱮᱫᱚᱵᱤᱱ ᱮᱢ ᱞᱮᱠᱷᱟᱱ ᱛᱚ ᱚᱱᱟ ᱢᱟ ᱰᱷᱮᱨ ᱡᱩᱫᱤ ᱰᱷᱮᱨ ᱧᱚᱜ ᱫᱟᱜ ᱛᱟᱦᱮᱱᱟ ᱚᱱᱟ ᱢᱟ ᱡᱷᱚᱛᱚ ᱫᱟᱜ ᱨᱮᱜᱮ ᱢᱮᱥᱟ ᱪᱟᱵᱟ ᱟᱥᱮ
ᱢᱟᱱᱮ ᱢᱟᱱᱮ ᱚᱱᱟ ᱫᱚ ᱛᱚᱵᱮ ᱠᱷᱟᱫ ᱥᱟᱞᱟᱜ ᱜᱮ ᱢᱮᱥᱟᱭ ᱥᱤᱯᱤ ᱢᱮᱥᱟ ᱠᱟᱛᱮ ᱮᱢ ᱦᱩᱭᱩᱜᱟ ᱵᱟᱝ
ᱚ ᱚᱱᱟ ᱫᱚ ᱠᱷᱟᱫᱽᱫᱚ ᱥᱟᱞᱟᱜ ᱜᱮ ᱥᱤᱯᱤ ᱢᱮᱥᱟ ᱞᱮᱠᱷᱟᱱ ᱵᱤᱱ ᱮᱸ ᱮᱱᱟ. ᱠᱷᱟᱱ ᱱᱟᱣᱟ ᱥᱟᱞᱟᱜ ᱜᱮ ᱢᱤᱫ ᱛᱮᱠᱚ ᱡᱚᱢ ᱞᱮᱠᱷᱟᱱ ᱜᱮ ᱮᱱᱟ. ᱠᱷᱟᱱ ᱵᱟᱱᱟᱨ ᱜᱮ ᱠᱟᱹᱢᱤ ᱮᱢ ᱛᱟᱹᱠᱤᱱᱟ
ᱟᱫᱚ ᱱᱚᱣᱟ ᱦᱚᱸ ᱮᱢᱱᱤ ᱛᱮ ᱟᱠᱚᱣᱟᱜ ᱞᱟᱡ ᱦᱚᱸ ᱵᱤ ᱮᱱᱟ ᱱᱷᱟᱛᱮ ᱟᱠᱚᱣᱟᱜ ᱦᱚᱲᱢᱚ ᱦᱚᱸ ᱟᱹᱪᱩᱨ ᱧᱚᱜ ᱛᱟᱠᱚᱣᱟ ᱠᱟᱹᱴᱤᱡ ᱫᱚ ᱫᱟᱹᱲ ᱵᱟᱲᱟ ᱧᱚᱜ ᱟᱭ ᱪᱚᱧᱪᱚᱞ ᱧᱚᱜᱚᱜ ᱟᱠᱚ᱾
ᱟᱪᱪᱷᱟ ᱛᱟᱦᱚᱞᱮ ᱛᱟᱦᱚᱞᱮ ᱜᱚᱢᱠᱮ ᱛᱟᱦᱚᱞᱮ ᱦᱟᱹᱠᱩ ᱠᱚᱢᱟ ᱟᱹᱞᱤᱧᱟᱜ ᱛᱚ ᱡᱟᱦᱟᱸ ᱪᱤᱱᱛᱟᱹ ᱛᱟᱦᱮᱸ ᱠᱟᱱᱟ ᱦᱟᱹᱠᱩ ᱪᱟᱥ ᱠᱟᱛᱮᱜ ᱡᱟᱦᱟᱸ ᱠᱟᱹᱣᱰᱤ ᱠᱚᱞᱤᱧ ᱟᱨᱡᱟᱣᱟ ᱦᱮᱸ ᱟᱫᱚ ᱱᱤᱛᱚᱜ ᱢᱟ ᱠᱟᱹᱣᱰᱤ ᱵᱟᱝᱠᱷᱟᱱ ᱢᱟ ᱟᱵᱚ ᱫᱤᱥᱚᱢ ᱦᱚ ᱵᱟᱝ ᱪᱟᱞᱟᱜ ᱠᱟᱱᱟ᱾
ᱦᱮᱸ ᱜᱚᱝᱠᱮ ᱥᱟ. ᱨᱤ ᱜᱮ
ᱟᱫᱚ ᱚᱱᱟᱜᱮ ᱠᱟᱹᱣᱰᱤ ᱠᱚ ᱵᱟᱝ ᱵᱟᱝᱠᱷᱟᱱ ᱢᱟ ᱟᱹᱰᱤ ᱮᱴᱠᱮᱴᱚᱬᱮ ᱱᱤᱛᱚᱜ ᱧᱮᱞᱚᱜ ᱠᱟᱱᱟ᱾ ᱡᱚᱛᱚ ᱠᱤᱪᱷᱩ ᱡᱚᱛᱚ ᱠᱷᱮᱛᱨᱚ ᱨᱮᱜᱮ ᱠᱟᱹᱣᱰᱤ ᱵᱟᱝᱠᱷᱟᱱ ᱵᱟᱝ ᱜᱟᱱᱚᱜ-ᱟ᱾ ᱟᱫᱚ ᱚᱱᱟᱜᱮ ᱦᱟᱹᱠᱩ ᱫᱚ ᱛᱚᱵᱮ ᱮ... ᱢᱟᱱᱮ ᱛᱤᱱᱟᱹᱜ ᱢᱟᱥ ᱠᱚᱛᱮ ᱜᱟᱱ ᱠᱚ ᱦᱟᱨᱟᱜ-ᱟ ᱚᱱᱠᱟ ᱡᱚᱢ ᱮᱢᱢᱟ ᱡᱚᱢ ᱮᱢᱟᱠᱚ ᱠᱷᱟᱱ
ᱜᱚᱝᱠᱮ ᱦᱟᱹᱠᱩ ᱠᱚᱫᱚ ᱠᱚ ᱦᱟᱨᱟᱜ-ᱟ᱾ ᱮᱠᱢᱟᱥ ᱮᱠᱢᱟᱥ ᱜᱟᱱ ᱠᱚ ᱦᱩᱭ ᱞᱮᱱᱠᱷᱟᱱ ᱠᱟᱹᱴᱤᱡ ᱠᱟᱹᱴᱤᱡ ᱱᱟᱥᱮ ᱥᱤᱵ ᱠᱟᱹᱴᱩᱵ ᱞᱮᱠᱟ ᱠᱚ, ᱦᱟᱨᱟ ᱧᱚᱜᱚᱜᱼᱟ ᱾ ᱤᱱᱟᱹ ᱛᱤᱱ ᱢᱟᱥ, ᱪᱟᱨ ᱢᱟᱥ ᱛᱮᱫᱚ ᱠᱚ, ᱞᱟᱹᱴᱩ ᱧᱚᱜᱚᱜᱼᱟ ᱾ ᱤᱱᱟᱹ ᱛᱮᱫᱚ ᱾
ᱦᱮᱸ
ᱚᱱᱠᱟ ᱫᱤᱱ ᱜᱮᱵᱤᱱ, ᱴᱤᱴᱢᱮᱱᱴ ᱦᱚᱸᱵᱤᱱ, ᱴᱤᱴᱢᱮᱱᱴ ᱫᱟᱲᱮᱭᱟᱠᱚ ᱠᱷᱟᱱ ᱤᱱᱟᱹ ᱯᱚᱨᱮ, ᱚᱱᱟ ᱠᱷᱟᱫᱚ ᱦᱚᱸ ᱡᱩᱫᱤ, ᱵᱮᱱ ᱮᱢ ᱫᱟᱲᱮᱭᱟ ᱠᱚ ᱠᱷᱟᱱ ᱫᱚ, ᱞᱚᱜᱚᱱ ᱧᱚᱜ ᱠᱚ ᱦᱟᱨᱟᱜᱼᱟ᱾ ᱾ ᱚᱱᱠᱟ ᱦᱤᱥᱟᱹᱵ ᱛᱮ, ᱱᱮᱛᱟᱨ ᱢᱟ, ᱵᱤᱵᱷᱤᱱᱚ ᱨᱚᱠᱚᱢ ᱨᱟᱱ, ᱩᱰᱩᱠ ᱟᱠᱟᱱᱟ ᱞᱚᱜᱚᱱ ᱦᱟᱨᱟᱜ ᱨᱮᱭᱟᱜ ᱾ ᱞᱚᱜᱚᱱ ᱞᱚᱜᱚᱱ ᱢᱚᱴᱟᱜ ᱞᱮᱭᱟᱜ, ᱚᱰᱤ ᱨᱚᱠᱚᱢ ᱨᱟᱱ ᱩᱰᱩᱠ ᱟᱠᱟᱱᱟ ᱾
ᱛᱟᱦᱚᱞᱮ, ᱜᱚᱢᱠᱮ ᱟᱨ ᱠᱚᱣᱟ ᱚᱱᱠᱟ ᱩᱱᱠᱩ ᱦᱩᱰᱤᱧ ᱧᱚᱜ, ᱦᱩᱰᱤᱧ ᱧᱚᱜ ᱰᱚᱵᱷᱟᱜ ᱛᱮ, ᱜᱮ ᱟᱫᱚ ᱩᱱᱠᱩ ᱢᱟ ᱱᱟᱜ, ᱩᱱᱠᱩ ᱢᱟ ᱱᱟᱦᱱᱟᱜ ᱱᱩᱠᱩ ᱵᱩ ᱨᱩᱭ ᱠᱟᱛᱞᱟ ᱵᱟᱹᱦᱩᱞ ᱠᱚ ᱥᱟᱞᱟᱜ ᱢᱟ ᱱᱟᱜ ᱵᱟᱝ ᱠᱚ ᱜᱟᱛᱮᱜᱼᱟ ᱠᱚ ᱞᱟᱹᱭ ᱵᱟᱲᱟᱭᱟ, ᱢᱟᱱᱮ ᱢᱤᱫ ᱴᱷᱮᱱ, ᱢᱤᱫ ᱥᱟᱶ ᱛᱮᱦᱚᱸ ᱵᱟᱝᱠᱚ ᱛᱟᱦᱮᱱᱟ ᱾ ᱟᱫᱚ ᱚᱱᱟᱛᱮ ᱩᱱᱠᱩ ᱫᱚ ᱦᱟᱸᱜ, ᱵᱷᱮᱜᱟᱨ ᱛᱮᱞᱤᱧ ᱪᱟᱥ ᱟᱠᱟᱫ ᱠᱚᱣᱟ ᱾ ᱟᱫᱚ ᱩᱱᱠᱩ ᱩᱱ ᱩᱱᱠᱩ ᱠᱚ ᱫᱚ, ᱱᱟᱜ ᱡᱚᱢᱟᱜ ᱠᱚᱫᱚ ᱪᱮᱫ? ᱞᱤᱧ ᱮᱢᱟ ᱠᱚᱣᱟ, ᱟᱹᱞᱤᱧ ᱢᱟᱞᱤᱧ ᱵᱟᱰᱟᱭᱟ ᱾ ᱚᱱᱟ ᱡᱟᱦᱟᱸ ᱵᱩᱱᱩᱢ ᱵᱷᱩᱠᱩ, ᱩᱱᱠᱩ ᱩᱱᱠᱩ ᱠᱚ ᱾ ᱠᱚ ᱡᱚᱢ ᱵᱟᱲᱟ ᱠᱚᱣᱟ, ᱡᱟᱛᱮ ᱩᱱᱠᱩ ᱠᱚᱞᱤᱧ ᱮᱢ ᱵᱟᱲᱟ ᱟᱠ ᱠᱟᱱᱟ ᱾ ᱛᱟᱦᱮ ᱚᱱᱠᱟᱱᱟᱜ ᱟᱨ ᱮᱴᱟᱜ ᱡᱚᱢᱟᱜ ᱠᱚ ᱢᱮᱱᱟᱜᱼᱟ ᱾ ᱥᱮ? ᱢᱟᱜᱨᱤ ᱠᱚ ᱵᱟᱠᱷᱨᱟ ᱛᱮ ᱾
ᱦᱮᱸ ᱦᱮᱸ, ᱫᱚ ᱾ ᱟᱫᱚ ᱩᱱᱠᱩ ᱫᱚ, ᱢᱤᱫ ᱴᱷᱮᱱ ᱟᱞᱟᱫᱟ ᱟᱞᱟᱫᱟ ᱜᱮᱵᱤᱱ ᱫᱚᱦᱚ, ᱟᱠᱟᱫ ᱠᱚᱣᱟ ᱛᱚ ᱾
ᱦᱮᱸ, ᱟᱞᱟᱫᱟ ᱟᱞᱟᱫᱟ ᱾
ᱦᱮᱸ ᱵᱟᱝᱠᱷᱟᱱ ᱫᱚ ᱡᱟᱦᱟᱸᱭ ᱠᱚ, ᱠᱟᱹᱴᱤᱡ ᱧᱚᱜᱼᱟ ᱾ ᱵᱟᱝᱠᱷᱟᱱ ᱩᱱᱠᱩ ᱦᱚᱸ, ᱱᱟᱠᱩ ᱥᱮᱬᱟ ᱠᱩᱫ ᱨᱮᱸᱜᱮᱡ ᱠᱚᱣᱟ ᱡᱚᱠᱷᱚᱱ, ᱵᱟᱝᱠᱷᱟᱱ, ᱩᱱᱠᱩ ᱦᱚᱸᱠᱚ ᱡᱚᱢ ᱠᱚᱣᱟ ᱾ ᱣᱨᱤ, ᱵᱟᱝᱠᱷᱟᱱ ᱠᱚ, ᱡᱚᱢ ᱪᱟᱵᱟ ᱞᱮᱠᱚ ᱠᱷᱟᱱ ᱦᱟᱸᱜ ᱾ ᱵᱤᱱ ᱡᱟᱦᱟᱸ ᱵᱤᱱ ᱟᱹᱥᱩᱞ ᱟᱠᱟᱫ ᱠᱚᱣᱟ ᱾ ᱟᱹᱵᱤᱱ ᱦᱚᱸᱵᱤᱱ, ᱮᱴᱠᱮᱴᱚᱬᱮ ᱧᱚᱜᱚᱜᱼᱟ ᱾ ᱱᱮᱜ, ᱱᱩᱠᱩ ᱦᱚᱸ ᱨᱮᱸᱜᱮᱡ ᱡᱟᱞᱟ ᱛᱮ, ᱡᱚᱢ ᱦᱚᱸ ᱡᱩᱫᱤ, ᱵᱟᱵᱤᱱ ᱮᱢᱟ ᱠᱚᱣᱟ ᱾ ᱱᱩᱠᱩ ᱦᱚᱸᱠᱚ ᱞᱟᱹᱭᱟ ᱦᱟᱯᱮ ᱛᱚᱵᱮ, ᱨᱮᱸᱜᱮᱡ ᱟᱠᱟᱫ ᱞᱮᱭᱟ, ᱢᱟᱱᱮ ᱱᱩᱠᱩ ᱢᱮᱱᱟᱜ ᱟᱠᱟᱫ ᱠᱚᱣᱟ ᱾ ᱱᱩᱠᱩ ᱜᱮᱞᱤᱧ ᱡᱚᱢ ᱠᱚᱣᱟ ᱾ ᱟᱫᱚ ᱚᱱᱠᱟ ᱠᱟᱛᱮᱫ ᱠᱚ ᱡᱚᱢ ᱠᱚᱣᱟ ᱾ ᱡᱩᱫᱤ ᱠᱷᱟᱫᱽᱫᱚ ᱡᱩᱫᱤᱢ, ᱮᱢ ᱫᱟᱲᱮᱭᱟ ᱠᱚᱣᱟ ᱾ ᱛᱟᱦᱚᱞᱮ ᱠᱷᱟᱱ ᱫᱚ, ᱦᱟᱨᱟ ᱦᱚᱸᱠᱚ ᱦᱟᱨᱟᱜᱼᱟ ᱾ ᱛᱟᱯᱚᱨᱮ ᱚᱱᱟ ᱦᱚᱭ ᱛᱚ, ᱥᱟᱶᱛᱮ ᱟᱨᱚ, ᱚᱱᱠᱟ ᱢᱤᱫᱴᱟᱝ ᱤᱭᱟᱹ ᱨᱟᱱ ᱢᱮᱱᱟᱜᱼᱟ ᱾ ᱢᱟᱥᱠ ᱫᱩ ᱢᱟᱥ ᱚᱱᱛᱚᱨ ᱛᱚ, ᱯᱟᱹᱴᱤ ᱞᱮᱠᱚ ᱠᱷᱟᱱ ᱟᱨᱦᱚ ᱠᱟᱹᱴᱤᱡ ᱠᱚ, ᱦᱟᱨᱟ ᱧᱚᱜᱚᱜᱼᱟ ᱾
ᱟᱪᱪᱷᱟ, ᱛᱟᱦᱚᱞᱮ ᱚᱱᱟ ᱠᱚ ᱪᱤᱱᱛᱟᱹ ᱵᱟᱲᱟ ᱠᱟᱛᱮᱫ ᱜᱮ, ᱱᱟᱜ ᱟᱫᱚ ᱵᱷᱮᱜᱟᱨ ᱵᱷᱮᱜᱟᱨ ᱜᱮᱞᱤᱧ ᱪᱟᱥ ᱟᱠᱟᱫ ᱠᱚᱣᱟ, ᱦᱟᱸᱜ ᱾
ᱟᱫᱚ ᱱᱚᱜᱼᱚᱭ ᱡᱮᱩᱢᱠᱚ ᱠᱷᱞᱤᱧ ᱮᱢᱟ ᱠᱚ ᱠᱟᱱᱟ ᱟᱫᱚ ᱱᱩᱠᱩ ᱠᱚᱦᱚᱸ ᱟᱨ ᱞᱟᱹᱭ ᱵᱟᱲᱟᱭ ᱫᱟᱠᱚ ᱢᱟᱨᱟᱝ ᱵᱟᱠᱚ ᱡᱮ ᱫᱤᱱ ᱮᱢ ᱢᱚᱛᱚ ᱵᱟᱝ ᱵᱷᱟᱹᱜᱤᱼᱟ ᱜᱚᱱᱩ ᱵᱷᱟᱜᱮᱭᱟ ᱩᱱᱠᱩ ᱠᱚ ᱵᱟᱠᱷᱨᱟ ᱠᱷᱟᱫᱽᱫᱚ ᱵᱷᱮᱜᱟᱨ ᱜᱮ ᱢᱮᱱᱟᱜᱼᱟ ᱟᱫᱚ ᱚᱱᱟᱜᱮ ᱟᱛᱳ ᱠᱚᱨᱮ ᱫᱚ ᱛᱚᱵᱮ ᱡᱟᱦᱱᱟᱜ ᱚᱱᱠᱟ ᱢᱮᱱᱟᱜ ᱟᱥᱮ ᱵᱟᱝ ᱡᱮ ᱠᱟ ᱢᱜᱨᱤ ᱠᱚ ᱵᱟᱠᱷᱨᱟᱛᱮ ᱠᱷᱟᱫ ᱠᱚ
ᱮᱸ ᱚᱱᱟ ᱫᱚ ᱟᱞᱟᱫᱟ ᱟᱞᱟᱫᱟ ᱠᱚᱨᱮ ᱫᱚ ᱢᱮᱱᱟᱜᱼᱟ ᱾ ᱱᱤᱭᱟ. ᱫᱚ ᱟᱵᱚ ᱱᱚᱣᱟ ᱡᱟᱦᱟᱸ ᱟᱴᱟ ᱠᱚ ᱜᱩᱦᱩᱢ ᱠᱚᱵᱚᱱ ᱧᱟᱢᱮᱫ ᱜᱩᱦᱩᱢ ᱠᱚᱵᱚᱱ ᱧᱟᱢ ᱨᱚᱦᱚᱭ ᱟᱠᱟᱫ ᱫᱚ ᱚᱱᱟ ᱠᱚ ᱡᱩᱫᱤ ᱚᱱᱟ ᱠᱚ ᱡᱩᱫᱤ ᱨᱤᱫ ᱠᱟᱛᱮ ᱨᱤᱫ ᱜᱩᱸᱰᱟᱹ ᱠᱟᱛᱮᱫ ᱡᱩᱫᱤ ᱟᱨᱦᱚᱸ ᱵᱚᱱ ᱮᱢ ᱫᱟᱲᱮᱭᱟᱠᱚᱣᱟ ᱛᱟᱦᱚᱞᱮ ᱠᱷᱟᱱ ᱟᱨᱦᱚᱸ ᱠᱟᱹᱴᱤᱡ ᱞᱚᱜᱚᱱ ᱧᱚᱜ ᱛᱮᱠᱚ ᱢᱚᱴᱟᱜᱼᱟ ᱾
ᱟᱪᱪᱷᱟ ᱢᱟᱱᱮ ᱜᱩᱦᱩᱢ ᱠᱚ ᱵᱟᱝ
ᱦᱳᱭ ᱜᱩᱦᱩᱢ ᱪᱷᱚᱞᱟ ᱜᱩᱰᱟᱹ ᱚᱱᱠᱟ ᱚᱱᱠᱟᱱᱟᱜ ᱠᱚ ᱡᱩᱚᱫᱤ ᱵᱤᱱ ᱮᱢ ᱫᱟᱲᱮᱭᱟᱠᱚ ᱛᱟᱦᱚᱞᱮ ᱠᱷᱟᱱ ᱩᱱᱠᱩ ᱦᱚᱸ ᱦᱚᱲᱢᱚ ᱦᱚᱸ ᱠᱟᱹᱴᱤᱡ ᱢᱚᱸᱣ ᱢᱚᱴᱟᱜ ᱛᱟᱠᱚᱣᱟ ᱟᱨ ᱟᱠᱚ ᱦᱚᱸ ᱞᱟᱡ ᱵᱤᱜ ᱛᱟᱠᱚᱣᱟ
ᱟᱪᱪᱷᱟ ᱜᱚᱝᱠᱮ ᱛᱟᱦᱚᱞᱮ ᱟᱫᱚ ᱢᱟᱝᱽᱨᱤ ᱠᱚᱫᱚ ᱦᱟᱜ ᱞᱤᱧ ᱢᱤᱫᱴᱮᱱ ᱵᱷᱟᱹᱭ ᱫᱚᱠᱚ ᱦᱩᱭ ᱜᱚᱫ ᱟᱠᱟᱱᱟ ᱤᱱᱠᱟᱹ ᱟᱲᱟᱭᱥᱚ ᱠᱟᱛᱮ ᱜᱮ ᱫᱚ ᱢᱤᱫᱴᱮᱱ ᱫᱚᱠᱚ ᱦᱩᱭ ᱜᱚᱫ ᱟᱠᱟᱱᱟ ᱟᱫᱚ ᱞᱟᱹᱭ ᱵᱟᱲᱟᱭᱟᱠᱚ ᱛᱚ ᱢᱟᱜᱽᱨᱤ ᱢᱟᱝᱜᱽᱨᱤ ᱠᱤᱞᱳ ᱢᱟ ᱠᱟᱹᱴᱤᱡ ᱵᱟᱹᱲᱛᱤ ᱜᱮᱛᱟ ᱵᱚᱱᱟ ᱨᱮᱴ ᱢᱟ
ᱦᱮᱸ ᱜᱚᱢᱠᱮ
ᱟᱫᱚ ᱚᱱᱟ ᱜᱤᱱᱟᱜᱜ ᱢᱟᱱᱮ ᱛᱤᱱᱟᱹᱜ ᱜᱟᱱ ᱠᱚ ᱢᱟᱨᱟᱝ ᱞᱮᱱᱠᱷᱟᱱ ᱛᱤᱱᱟᱹᱜ ᱠᱮᱡᱤ ᱜᱟᱱ ᱠᱩ ᱦᱩᱭᱤ ᱞᱮᱱᱠᱷᱟᱱ ᱫᱚ ᱟᱹᱠᱷᱨᱤᱧ ᱞᱮᱠᱷᱟᱱ ᱫᱚ ᱠᱟᱹᱴᱤᱡ ᱵᱷᱟᱹᱜᱤᱜᱼᱟ ᱾
ᱜᱚᱢᱠᱮ ᱟᱫᱚ ᱚᱱᱟ ᱫᱚ ᱟᱫᱚ ᱪᱮᱫ ᱞᱮᱠᱟ ᱵᱷᱟᱵ ᱛᱮᱵᱤᱱ ᱟᱠᱷᱨᱤᱧ ᱠᱚᱣᱟ ᱦᱟᱜ ᱡᱚᱫᱤ ᱥᱮᱬᱟ ᱠᱟᱴᱤᱡ ᱢᱮᱱᱟᱜ ᱠᱚᱣᱟ ᱟᱫᱚ ᱚᱱᱠᱟ ᱳᱡᱩᱱ ᱦᱤᱥᱟᱹᱵ ᱛᱮᱠᱚ ᱟᱠᱷᱨᱤᱧ ᱠᱚᱣᱟ ᱱᱮᱛᱟᱨ ᱢᱟ ᱱᱮᱛᱟᱨ ᱢᱟ ᱟᱵᱚ ᱢᱟ ᱠᱟᱹᱣᱰᱤ ᱠᱟᱹᱣᱰᱤ ᱪᱮᱛᱟᱱ ᱨᱮᱜᱮ ᱡᱚᱛᱚ ᱨᱚᱠᱚᱢ ᱛᱟᱵᱚᱱ ᱠᱟᱹᱣᱰᱤ ᱵᱟᱝᱠᱷᱟᱱ ᱫᱚ ᱪᱮᱫ ᱦᱚᱸ ᱵᱟᱝ ᱜᱟᱱᱚᱜ ᱛᱟᱵᱚᱱᱟ ᱟᱫᱚ ᱟᱫᱚ ᱡᱩᱚᱫᱤ ᱟᱵᱚ ᱵᱚᱱ ᱢᱚᱱᱮᱭᱟ ᱠᱟᱹᱣᱰᱤ ᱰᱷᱮᱨ ᱧᱚᱜ ᱞᱟᱹᱜᱤᱫ ᱛᱮ ᱟᱫᱚ ᱚᱱᱠᱟ ᱰᱷᱮᱨ ᱧᱚᱜ ᱛᱮᱜᱮ ᱵᱤᱱ ᱟᱠᱷᱟᱹᱨᱤᱧ ᱫᱚ ᱠᱟᱹᱣᱰᱤ ᱰᱷᱮᱨ ᱧᱚᱜ ᱧᱟᱢᱚᱜᱼᱟ ᱛᱟᱨᱯᱚᱨᱮ ᱯᱚᱨᱮᱛᱮ ᱚᱱᱠᱟ ᱴᱷᱚᱠᱟᱢᱤ ᱦᱚᱸᱵᱤᱱ ᱫᱟᱲᱮᱭᱟᱜᱼᱟ ᱾
ᱜᱚᱢᱠᱮ ᱚᱱᱟ ᱢᱟ ᱚᱱᱟ ᱢᱟ ᱠᱟᱛᱷᱟ ᱠᱟᱱ ᱜᱮᱭᱟ ᱠᱟᱨᱚᱱ ᱦᱩᱭᱩᱜ ᱠᱟᱱᱟ ᱟᱨ ᱡᱚᱛᱚ ᱦᱟᱹᱠᱩ ᱢᱟ ᱡᱚᱛᱚ ᱢᱟ ᱢᱤᱫᱥᱟᱶ ᱢᱟ ᱵᱟᱝᱠᱚ ᱥᱚᱢᱟᱱᱢᱟ ᱵᱟᱝᱠᱚ ᱦᱟᱨᱟᱜ ᱟᱥᱮ
ᱦᱮᱸ
ᱟᱫᱚ ᱛᱟᱦᱚᱞᱮ ᱜᱚᱝᱠᱮ ᱟᱫᱚ ᱟᱯᱮᱥᱮᱱ ᱫᱚ ᱚᱠᱟᱞᱮᱠᱟ ᱢᱟᱱᱮ ᱦᱟᱹᱠᱩ ᱪᱟᱥ ᱛᱚᱵᱮ ᱮᱠᱵᱟᱨᱮ ᱜᱮ ᱵᱟᱱᱩᱜ
ᱦᱚᱜ-ᱚᱭ ᱜᱚᱝᱠᱮ ᱟᱞᱮ ᱥᱮᱫ ᱫᱚ ᱦᱟᱹᱠᱩ ᱪᱟᱥ ᱠᱚ ᱵᱟᱹᱱᱩᱜ-ᱟ ᱾ ᱟᱫᱚ ᱟᱞᱮ ᱥᱮᱱ ᱫᱚ
ᱵᱩᱨᱩ ᱫᱤᱥᱚᱢ ᱫᱚ ᱟᱫᱚ ᱵᱩᱨᱩ ᱥᱮᱱ ᱨᱮ ᱫᱚ ᱚᱱᱠᱟ ᱪᱟᱥ ᱨᱮᱱᱟᱜ ᱡᱟᱭᱜᱟ ᱵᱟᱹᱱᱩᱜ ᱛᱟᱞᱮᱭᱟ ᱾ ᱡᱩᱫᱤ ᱞᱮ ᱪᱟᱥ ᱠᱚ ᱠᱷᱟᱱ ᱫᱚ ᱯᱩᱠᱷᱨᱤ ᱠᱚᱦᱚᱸ ᱵᱟᱹᱱᱩᱜ ᱛᱟᱞᱮᱭᱟ ᱾
ᱠᱚᱨᱮ ᱦᱚᱸ ᱯᱩᱠᱷᱨᱤ ᱠᱚᱞᱮ ᱯᱩᱠᱷᱨᱤ ᱠᱚᱨᱮ ᱡᱩᱫᱤ ᱞᱮ ᱪᱟᱥ ᱠᱚᱣᱟ ᱛᱟᱦᱚᱞᱮ ᱠᱷᱟᱱ ᱡᱤᱭᱟᱹᱞᱤ ᱠᱚᱠᱚ ᱦᱤᱡᱩᱜ ᱠᱟᱱᱟ ᱛᱩᱯᱩ ᱵᱟᱲᱟᱜ ᱠᱟᱱᱟ ᱠᱚ ᱾ ᱩᱱᱠᱩ ᱩᱱᱠᱩ ᱛᱩᱯᱩ ᱵᱟᱲᱟ ᱛᱮᱜᱮ ᱛᱚ ᱩᱱᱠᱩ ᱢᱟᱠᱚ ᱞᱮᱵᱮᱫ ᱠᱚᱣᱟ ᱾ ᱛᱟᱯᱚᱨᱮ ᱧᱩ ᱞᱮᱠᱷᱟᱱ ᱠᱚ ᱠᱟᱱᱴᱟ ᱠᱚᱨᱮ ᱪᱟᱞᱟᱣ ᱠᱚᱣᱟ ᱠᱚ ᱟᱫᱚ ᱚᱱᱟ ᱠᱷᱟᱹᱛᱤᱨ ᱵᱟᱞᱮ ᱟᱹᱥᱩᱞᱮᱫ ᱠᱚᱣᱟ ᱦᱟᱹᱠᱩ ᱵᱟᱞᱮ
ᱦᱚᱸ ᱚᱱᱠᱟ ᱠᱮ ᱚᱱᱟ ᱜᱚᱝᱠᱮ ᱡᱟᱹᱭ ᱠᱟᱫᱟᱵᱤᱱ ᱡᱮ ᱵᱤᱨᱡᱤᱭᱟᱹᱞᱤ ᱠᱚᱠᱚ ᱡᱚᱵᱮ ᱞᱮᱱᱠᱷᱟᱱ ᱚᱱᱠᱟ ᱦᱟᱹᱠᱩ ᱠᱚ ᱟᱫᱚ
ᱛᱟ ᱟᱞᱮ ᱥᱮᱱ ᱢᱟ ᱟᱨᱚ ᱟᱞᱮ ᱥᱮᱱ ᱢᱟ ᱵᱤᱨ ᱫᱤᱥᱚᱢ ᱟᱫᱚ ᱱᱚᱜ-ᱚ ᱱᱚᱝᱠᱟ ᱦᱟᱹᱛᱤ ᱠᱚ ᱫᱤᱱ ᱠᱚ ᱦᱤᱨᱤᱡ ᱞᱮᱭᱟ ᱛᱟᱦᱚᱞᱮ ᱟᱫᱚ ᱚᱱᱠᱟ ᱢᱟᱱᱮ ᱜᱟᱹᱰᱭᱟᱹ ᱠᱚᱫᱚ ᱢᱟᱱᱮ ᱡᱟᱦᱟᱱᱟᱜ ᱠᱚᱛᱮ ᱜᱷᱮᱨᱟᱣ ᱜᱮ ᱱᱟᱯᱟᱭᱟ ᱥᱮ ᱚᱱᱠᱟ ᱜᱮᱞᱤᱧ ᱫᱚᱦᱚᱭᱟ ᱢᱟᱱᱮ ᱡᱟᱦᱟᱸ ᱡᱩᱫᱤ ᱚᱱᱠᱟ ᱦᱟᱹᱛᱤ ᱠᱚ ᱦᱮᱡ ᱠᱟᱛᱮ ᱠᱚ ᱡᱚᱵᱮ ᱵᱟᱲᱟᱜ ᱛᱟᱦᱮᱱᱟ ᱚᱱᱠᱟᱢᱟ ᱡᱚᱛᱚ ᱦᱟᱹᱠᱩ ᱚ ᱵᱩᱡᱩᱜ ᱟᱥᱮ
ᱦᱮᱸ ᱜᱚᱝᱠᱮ ᱚᱱᱠᱟ ᱫᱚ ᱞᱟᱹᱭᱟ ᱠᱚ ᱛᱚ ᱯᱟᱹᱦᱤᱞ ᱞᱤᱧ ᱟᱸᱡᱚᱢ ᱟᱠᱟᱫ ᱠᱚᱣᱟ ᱞᱟᱹᱭᱟ ᱠᱚ ᱡᱮ ᱦᱟᱹᱛᱤ ᱠᱚᱠᱚ ᱡᱚᱵᱮ ᱞᱮᱱᱠᱷᱟᱱ ᱫᱚ ᱦᱟᱹᱠᱩ ᱠᱚᱦᱚ ᱵᱟᱠᱚ ᱛᱟᱦᱮᱱᱟ ᱜᱩᱡᱩᱜ ᱟᱠᱚ ᱛᱟᱨᱯᱚᱨᱮ ᱡᱟᱦᱟᱸᱭ ᱨᱮᱴᱚ ᱠᱚ ᱵᱤᱧ ᱠᱚ ᱢᱮᱱᱟᱜ ᱠᱚᱣᱟ ᱟᱭᱢᱟ ᱞᱮᱠᱟᱱ ᱡᱤᱭᱟᱹᱞᱤ ᱢᱮᱱᱟᱜ ᱠᱟᱣᱟ ᱩᱱᱠᱩ ᱦᱚᱸ ᱫᱟᱜ ᱟᱥᱨᱚᱭ ᱛᱮᱠᱚ ᱛᱟᱦᱮᱱᱟ ᱛᱚ ᱟᱫᱚ ᱩᱱᱠᱩ ᱦᱚᱸ ᱟᱫᱚ ᱠᱚ ᱦᱮᱡ ᱞᱮᱱᱠᱷᱟᱱ ᱱᱩᱠᱩ ᱢᱟ ᱥᱚᱵ ᱥᱚᱢᱚᱭ ᱦᱟᱱᱛᱮ ᱱᱟᱛᱮ ᱠᱚ ᱜᱩᱲᱫᱟᱹ ᱵᱟᱲᱟᱜ-ᱟ ᱪᱚᱨᱚᱠ ᱧᱚᱜ ᱠᱚ ᱛᱩᱯᱩᱱᱟ ᱚᱱᱟᱛᱮ ᱩᱱᱠᱩ ᱫᱚ ᱚᱱᱟ ᱟᱫᱚ ᱩᱲᱤ ᱫᱤᱱ ᱯᱚᱨᱮ ᱠᱚ ᱛᱩᱯᱩᱱ ᱠᱷᱟᱹᱛᱤᱨ ᱩᱱᱠᱩ ᱦᱚᱸ ᱦᱚᱲᱢᱚ ᱦᱚᱸ ᱥᱚ ᱛᱟᱠᱚᱣᱟ ᱟᱫᱚ ᱚᱱᱟ ᱠᱷᱟᱹᱛᱤᱨ ᱦᱟᱹᱠᱩ ᱦᱚᱸ ᱵᱟᱠᱚ ᱛᱟᱦᱮᱸ ᱫᱟᱲᱮᱭᱟᱜ-ᱟ
ᱛᱟᱦᱚᱞᱮ ᱜᱚᱝᱠᱮ ᱟᱫᱚ ᱛᱟᱱᱮ ᱚᱲᱟᱜ ᱠᱚᱨᱮ ᱫᱚ ᱱᱟᱯᱟᱭ ᱵᱟᱲᱟᱟᱭ ᱜᱮᱭᱟ ᱠᱚ ᱟᱭᱳ ᱵᱟᱵᱟ ᱠᱚ
ᱦᱮ ᱜᱚᱝᱠᱮ ᱚᱲᱟᱜ ᱠᱚᱨᱮ ᱫᱚ ᱱᱟᱯᱟᱭ ᱵᱟᱲᱟ ᱜᱮ